ᱦᱮᱞᱳ
ᱦᱮᱞᱳᱣ
ᱦᱳᱭ ᱜᱚᱝᱠᱮ ᱡᱚᱦᱟᱨ ᱜᱮ,
ᱡᱚᱦᱟᱨ ᱜᱮ ᱜᱚᱢᱠᱮ ᱡᱚᱦᱟᱨ
ᱟ ᱛᱟᱦᱚᱞᱮ ᱵᱮᱥ ᱵᱟᱲᱟᱜᱮ,
ᱪᱮᱜ ᱵᱮᱱ ᱪᱤᱠᱟᱹ ᱮᱜ
ᱪᱤᱠᱟ ᱜᱮ ᱵᱟᱝ ᱱᱚᱜᱼᱚᱭ ᱫᱩᱲᱩᱵ ᱵᱟᱲᱟ ᱟᱹᱞᱤᱧ ᱦᱚᱸ ᱫᱩᱲᱩᱵ ᱵᱟᱲᱟ ᱦᱩᱭ ᱠᱟᱱᱟ᱾
ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ᱾ ᱛᱟᱦᱚᱞᱮ ᱚᱲᱟᱜ ᱦᱚᱲ ᱠᱚᱫᱚ ᱪᱮᱜ ᱞᱮᱠᱟ ᱵᱷᱟᱹᱞᱤ ᱜᱮ?
ᱦᱮᱸ ᱱᱤᱭᱟᱹ ᱜᱷᱟᱹᱲᱤᱡ ᱫᱚ ᱚᱲᱟᱜ ᱦᱚᱲ ᱠᱚ ᱵᱷᱟᱹᱞᱤ ᱵᱟᱲᱟ ᱜᱮ ᱾ ᱟᱵᱤᱱ ᱨᱮᱱ?
ᱟᱪᱪᱷᱟ ᱟᱹᱞᱤᱧ ᱨᱮᱱ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱪᱟᱸᱫᱚ ᱵᱚᱸᱜᱟ ᱤᱭᱟᱹᱛᱮ ᱡᱚᱛᱚ ᱠᱤᱪᱷᱩ ᱜᱮ ᱵᱮᱥ ᱠᱚᱜᱮ ᱴᱷᱤᱠ ᱠᱤᱪᱷᱩ ᱜᱮ ᱪᱟᱞᱟᱜ ᱠᱟᱱ ᱛᱟᱹᱞᱤᱧᱟ᱾
ᱫᱤᱭᱮ ᱪᱟᱥᱵᱟᱥ ᱠᱚᱨᱮᱱᱟᱜ ᱠᱷᱚᱵᱚᱨ ᱠᱚ ᱞᱟᱹᱭ ᱵᱤᱱ ᱛᱤᱱᱟᱹᱜ ᱥᱟᱺᱜᱤᱧ ᱪᱮᱜ ᱵᱤᱱ ᱪᱤᱠᱟᱹ ᱠᱮᱜᱼᱟ?
ᱩᱱᱟᱜ ᱡᱟᱹᱥᱛᱤ ᱫᱚ ᱟᱣᱨᱤ ᱫᱟᱜ ᱡᱟᱹᱲᱤᱭᱟ ᱞᱮᱭᱟ ᱜᱚᱝᱠᱮ᱾ ᱛᱟᱦᱚᱞᱮ ᱩᱱᱟᱹᱜ ᱜᱟᱱ ᱫᱚ ᱦᱟᱸᱜ ᱟᱣᱨᱤᱞᱮ ᱴᱷᱤᱠᱟ ᱡᱮ ᱦᱩᱲᱩ ᱨᱚᱦᱚᱭ ᱠᱷᱚᱡ ᱫᱚ ᱡᱟᱦᱟᱸᱭ ᱠᱚᱣᱟᱜ ᱵᱟᱹᱭᱦᱟᱹᱲ ᱠᱚᱨᱮ ᱢᱮᱱᱟᱜ ᱟᱠᱟᱫ ᱛᱟᱠᱚ ᱜᱮᱭᱟ ᱛᱟᱦᱚᱞᱮ ᱩᱱᱠᱩ ᱠᱚᱫᱚ ᱠᱚ ᱟᱨᱟᱢᱵᱚ ᱟᱠᱟᱫᱟ ᱛᱟᱦᱚᱞᱮ ᱟᱞᱮ ᱠᱚᱣᱟᱜ ᱫᱚ ᱚᱱᱠᱟ ᱫᱚ ᱵᱟᱹᱱᱩᱜ ᱟᱠᱟᱫᱟ ᱡᱮ ᱵᱟᱹᱭᱦᱟᱹᱲ ᱨᱮ ᱫᱚ ᱮᱠᱷᱮᱱ ᱵᱟᱹᱫᱽ ᱨᱮᱜᱮ ᱢᱮᱱᱟᱜ ᱟᱠᱟᱫ ᱛᱟᱞᱮᱭᱟ ᱛᱟᱦᱚᱞᱮ ᱩᱱᱟᱹᱜ ᱡᱟᱹᱥᱛᱤ ᱫᱚ ᱟᱹᱣᱨᱤ ᱫᱟᱜᱟᱭ ᱡᱮ ᱦᱩᱲᱩ ᱨᱚᱦᱚᱭ ᱞᱮᱠᱟ ᱫᱚ ᱦᱚᱸᱼᱚᱭ ᱦᱚᱞᱟ ᱜᱮ ᱴᱤ ᱫᱟᱜ ᱠᱟᱫᱟ ᱟᱨ ᱛᱤᱦᱤᱧ ᱠᱟᱴᱤᱡ ᱧᱮᱞᱚᱜ ᱠᱟᱱᱟ ᱦᱟᱸᱜ ᱟᱭᱩᱵ ᱢᱚᱱᱮ ᱦᱚᱸ ᱟᱭᱩᱵ ᱥᱮ ᱟᱭᱩᱵ ᱥᱮ ᱫᱟᱜ ᱞᱟᱹᱜᱤᱫ᱾
ᱚᱱᱠᱟ ᱜᱮ ᱚᱱᱛᱮ ᱜᱮ ᱪᱮᱫ ᱞᱮᱠᱟ ᱪᱟᱞᱟᱜ ᱠᱟᱱᱟ?
ᱟᱞᱮᱥᱮᱱ ᱦᱚᱸ ᱚᱱᱠᱟᱜᱮ ᱵᱟᱨᱥᱤᱧ ᱜᱟᱱ ᱠᱟᱹᱴᱤᱡ ᱮ ᱫᱟᱜ ᱟᱫ ᱞᱮᱭᱟ ᱚᱱᱠᱟ ᱵᱟᱹᱭᱦᱟᱹᱲ ᱠᱷᱮᱛ ᱠᱚᱨᱮ ᱫᱚ ᱢᱚᱴᱟ ᱢᱩᱴᱤ ᱫᱟᱜ ᱫᱚ ᱛᱤᱸᱜᱩ ᱫᱚ ᱛᱤᱸᱜᱩ ᱟᱠᱟᱱᱟ ᱛᱚᱵᱮ ᱡᱟ ᱵᱷᱟᱵᱛᱮ ᱥᱤᱛᱩᱝ ᱫᱟᱭ ᱟᱨ ᱱᱚᱝᱠᱟ ᱛᱮ ᱨᱤᱢᱤᱞ ᱦᱚᱸ ᱨᱤᱢᱤᱞᱮᱫ ᱜᱮᱭᱟᱭ ᱢᱮᱱᱠᱷᱟᱱ ᱫᱟᱜ ᱫᱚ ᱵᱟᱭ ᱫᱟᱜ ᱫᱟ ᱾ ᱟᱻ ᱱᱚᱝᱠᱟ ᱫᱟᱜ ᱛᱮᱫᱚ ᱵᱟᱭ ᱜᱟᱱᱚᱜᱼᱟ ᱟᱞᱮ ᱥᱮᱱ᱾
ᱜᱷᱩᱴᱩ ᱠᱚᱨᱮ ᱫᱚ ᱵᱟᱝ ᱵᱟᱹᱭᱟᱹᱲ ᱠᱚᱨᱮ ᱜᱮ ᱴᱩᱠ ᱴᱟᱠ ᱫᱟᱜ ᱠᱚ ᱛᱚᱸᱵᱟᱣ ᱟᱠᱟᱱᱟ᱾
ᱟᱪᱪᱷᱟ ᱛᱟᱦᱚᱞᱮ ᱟᱣᱨᱤ ᱚᱱᱛᱮ ᱫᱚ ᱦᱩᱲᱩ ᱠᱚᱫᱚ ᱟᱹᱣᱨᱤᱯᱮ ᱨᱚᱦᱚᱭ ᱜᱮᱭᱟ?
ᱟᱹᱣᱨᱤ ᱴᱩᱠᱴᱟᱠ ᱚᱱᱠᱟᱱ ᱵᱟᱹᱭᱦᱟᱹᱲ ᱠᱚᱨᱮ ᱫᱚ ᱴᱩᱠ ᱴᱟᱠ ᱫᱚ ᱫᱟᱜ ᱫᱚ ᱫᱟᱜ ᱟᱠᱟᱱ ᱜᱮᱭᱟ ᱚᱱᱠᱟᱱ ᱠᱷᱟᱥ ᱵᱟᱹᱭᱦᱟᱹᱲ ᱠᱚ ᱟᱨᱠᱤ ᱡᱟᱦᱟᱸ ᱠᱚᱨᱮ ᱮᱸ ᱚᱱᱠᱟ ᱵᱚᱫ ᱡᱟᱭᱜᱟ ᱠᱚ ᱠᱟᱱᱟ ᱟᱨᱠᱤ ᱟᱞᱮᱥᱮᱱ ᱛᱚ ᱱᱚᱝᱠᱟ ᱵᱩᱨᱩ ᱛᱚᱸᱜᱟᱜ ᱨᱮᱱᱟᱜ ᱵᱟᱹᱭᱦᱟᱹᱲ ᱠᱚ ᱛᱟᱞᱮ ᱢᱚᱴᱟᱢᱩᱴᱤ ᱚᱱᱠᱟᱱ ᱥᱩᱨ ᱠᱷᱮᱛ ᱠᱚᱨᱮ ᱫᱚ ᱧᱟᱢᱮᱫ ᱜᱮᱭᱟᱭ ᱫᱟᱜ ᱴᱩᱠᱴᱟᱠ ᱚᱱᱠᱟ ᱯᱟᱲᱟᱜ ᱯᱚᱪᱟᱱ ᱠᱟᱛᱮᱫ ᱫᱚᱠᱚ ᱫᱚᱦᱚ ᱟᱠᱟᱫ ᱜᱮᱭᱟ᱾ ᱠᱷᱮᱛ ᱫᱚ ᱨᱮᱰᱤ ᱜᱮ ᱢᱮᱱᱟᱜᱼᱟ᱾
ᱚ ᱢᱟᱱᱮ
ᱛᱚᱞᱟ ᱠᱚᱫᱚ ᱛᱮᱢᱚᱱ ᱢᱚᱛᱚ ᱟᱣᱨᱤ ᱦᱟᱨᱟᱜᱼᱟ ᱦᱮᱸ ᱯᱟᱲᱟᱜ ᱠᱟᱛᱮ ᱞᱮ ᱫᱚᱦᱚ ᱟᱠᱟᱫᱟ᱾ ᱟᱨ ᱢᱮᱱᱫᱟᱹᱞᱤᱧ ᱛᱟᱦᱚᱞᱮ ᱢᱮᱱ ᱫᱟᱹᱞᱤᱧ ᱟᱯᱮ ᱥᱮᱱ ᱫᱚ ᱪᱮᱫ ᱞᱮᱠᱟ ᱢᱟᱱᱮ ᱰᱟᱝᱨᱤ ᱱᱟᱦᱮᱞ ᱠᱚᱛᱮ ᱜᱮ ᱥᱮ ᱴᱟᱠᱴᱟᱨ ᱠᱚ ᱚᱱᱠᱟᱯᱮ ᱞᱟᱜᱟ ᱵᱟᱲᱟᱭ ᱜᱮᱭᱟ?
ᱦᱮᱸ ᱜᱚᱝᱠᱮ ᱪᱮᱫ ᱞᱮᱠᱟ ᱞᱤᱧ ᱞᱟᱹᱭᱟ ᱡᱮᱢᱚᱱ ᱡᱟᱦᱟᱸ ᱞᱮᱠᱟ ᱡᱟᱦᱟᱸᱭ ᱫᱚ ᱨᱮᱸᱜᱮᱡ ᱜᱮᱭᱟ ᱵᱚᱱ ᱥᱮ ᱡᱚᱛᱚ ᱦᱚᱲ ᱠᱚᱫᱚ ᱵᱟᱵᱚᱱ ᱥᱚᱢᱟᱱᱟ ᱞᱟᱴᱩ ᱜᱮᱭᱟ ᱵᱚᱱ ᱡᱚᱛᱚ ᱦᱚᱲ ᱫᱚ ᱚᱱᱠᱟ ᱫᱚ ᱵᱟᱝ ᱥᱮ᱾
ᱦᱩᱸ ᱦᱩᱸ
ᱛᱟᱦᱚᱞᱮ
ᱟᱪᱪᱷᱟ
ᱩᱱᱠᱩ ᱠᱚᱫᱚ ᱩᱱᱟᱹᱜ ᱡᱟᱹᱥᱛᱤ ᱫᱚ ᱠᱟᱰᱟ ᱡᱟᱦᱟᱸᱭ ᱠᱚ ᱨᱮᱸᱜᱮᱡ ᱜᱮᱭᱟ ᱩᱱᱠᱩ ᱠᱚᱫᱚ ᱩᱱᱟᱹᱜ ᱠᱟᱰᱟᱱ ᱤᱭᱟᱹ ᱴᱟᱠᱴᱟᱨ ᱠᱚᱫᱚ ᱵᱟᱠᱚ ᱞᱟᱜᱟᱣ ᱛᱟᱦᱮᱱ ᱜᱮᱭᱟ ᱡᱟᱦᱟᱸᱭ ᱟᱨ ᱡᱟᱦᱟᱸᱭ ᱠᱚ ᱤᱭᱟᱹ ᱜᱮᱭᱟ ᱩᱱᱠᱩ ᱫᱚ ᱵᱤᱥᱤᱨ ᱵᱷᱟᱜᱽ ᱫᱚ ᱠᱟᱰᱟ ᱱᱟᱦᱮᱞ ᱜᱮ᱾
ᱵᱮᱥᱤᱨ ᱵᱷᱟᱜ ᱫᱚ ᱠᱟᱰᱟ ᱱᱟᱦᱮᱞ ᱜᱮ ᱵᱟᱝ? ᱱᱟᱝ ᱛᱟᱞᱦᱮ ᱰᱟᱝᱨᱤ ᱠᱚᱫᱚ ᱟᱯᱮ ᱥᱮᱱ ᱫᱚ ᱰᱟᱝᱨᱤ ᱱᱟᱦᱮᱞ ᱠᱚᱫᱚ ᱠᱚᱢ ᱜᱮᱭᱟ ᱥᱮ
ᱵᱟᱝ ᱜᱚᱝᱠᱮ ᱚᱱᱟ ᱜᱮ ᱵᱮᱥᱤ ᱱᱚᱛᱮ ᱫᱚ ᱰᱟᱝᱨᱤ ᱱᱟᱦᱮᱞ ᱜᱮ ᱵᱮᱥᱤ᱾
ᱰᱟᱝᱨᱤ ᱱᱟᱦᱮᱞ ᱠᱟᱰᱟ ᱱᱟᱦᱮᱞ ᱢᱮᱥᱟᱢᱤᱥᱤ ᱛᱮ ᱟᱨᱠᱤ ᱚᱱᱟ ᱜᱤ ᱵᱮᱥᱤᱨ ᱵᱷᱟᱜᱽ ᱪᱟᱞᱟᱜᱼᱟ᱾
ᱦᱳᱭ ᱦᱳᱭ
ᱛᱟᱞᱦᱮ ᱟᱹᱵᱤᱱ ᱫᱚ ᱵᱤᱨ ᱫᱤᱥ
ᱚᱱᱟ ᱨᱮᱜᱮ ᱵᱮᱥᱤ ᱚᱱᱟ ᱚᱱᱟ ᱜᱮ ᱵᱮᱥᱤᱨ ᱫᱷᱟᱨᱟ ᱵᱩᱨᱩ ᱟᱹᱞᱤᱧ ᱫᱚ ᱟᱵᱮᱱ ᱜᱮ ᱚᱠᱟ ᱥᱮᱫ ᱪᱚᱝ ᱦᱟᱸᱜ ᱟᱹᱞᱤᱧ ᱫᱚ ᱵᱩᱨᱩ ᱫᱤᱥᱚᱢ ᱠᱟᱱᱟ ᱞᱤᱧ᱾
ᱦᱳᱭ ᱟᱞᱤᱧ ᱦᱚᱸ ᱵᱩᱨᱩ ᱫᱤᱥᱚᱢ ᱫᱚ ᱵᱩᱨᱩ ᱫᱤᱥᱚᱢ ᱠᱟᱱ ᱜᱮᱭᱟᱱᱞᱤᱧ ᱢᱮᱱᱠᱷᱟᱱ ᱚᱱᱠᱟᱱ ᱠᱷᱟᱥ ᱵᱩᱨᱩ ᱫᱤᱥᱚᱢ ᱫᱚ ᱵᱟᱝ ᱠᱟᱱᱟ ᱞᱤᱧ᱾ ᱮᱸ ᱢᱮᱱᱠᱷᱟᱱ ᱚᱱᱠᱟᱱᱟᱜ ᱠᱚᱢᱮᱨ ᱠᱚᱢ ᱵᱤᱨ ᱠᱚ ᱨᱮᱱᱟᱜ ᱯᱷᱚᱞ ᱯᱟᱠᱚᱲ ᱠᱚᱫᱚ ᱚᱱᱠᱟᱱᱟᱜ ᱠᱚᱢᱮ ᱠᱚᱢ ᱫᱚ ᱧᱟᱢᱚᱜ ᱜᱮᱭᱟ᱾ ᱢᱟᱱᱮ ᱚᱝᱠᱟ᱾ ᱵᱮᱥᱤ ᱫᱚ ᱵᱟᱝ-ᱟ ᱟᱨᱠᱤ ᱢᱚᱴᱟᱢᱩᱴᱤ ᱳᱭ᱾ ᱯᱷᱚᱞ ᱠᱚ ᱚᱝᱠᱟᱱᱟᱜ ᱡᱚᱢ ᱵᱟᱲᱟ ᱚᱝᱠᱟᱱᱟᱜ ᱠᱚ ᱟᱨᱠᱤ᱾ ᱱᱚᱝᱠᱟ ᱠᱤᱨᱤᱧ ᱟᱹᱠᱷᱨᱤᱧ ᱚᱝᱠᱟᱱᱟᱜ᱾ ᱫᱚ ᱩᱱᱟᱹᱜ ᱴᱟ ᱦᱟᱵᱤᱡ ᱫᱚ ᱵᱟᱝ ᱚᱝᱠᱟ ᱫᱚ ᱠᱷᱟᱥ ᱫᱚ ᱵᱟᱝ ᱠᱟᱱᱟ ᱞᱤᱧ ᱟᱨᱠᱤ᱾
ᱟᱪᱪᱷᱟ ᱟᱪᱪᱷᱟ ᱟᱞᱮ ᱦᱚᱸ ᱜᱚᱝᱠᱮ ᱱᱚᱛᱮ ᱦᱚᱸ ᱚᱝᱠᱟ ᱜᱮ ᱟᱫᱚ ᱟᱞᱮ ᱥᱮᱱ ᱫᱚ ᱩᱱᱟᱹᱜ᱾ ᱤᱭᱟᱹ ᱫᱚ ᱵᱟᱱᱩᱜ ᱠᱟᱫᱟ ᱛᱟᱞᱦᱮ ᱵᱩᱨᱩ ᱢᱮᱱᱟᱜ ᱠᱟᱜ ᱛᱟᱞᱮᱭᱟ ᱟᱫᱚ ᱟᱞᱮ ᱫᱚ ᱚᱱᱟ ᱜᱮ ᱛᱟᱞᱮ ᱡᱚᱛᱚ ᱠᱤᱪᱷᱩ ᱞᱮᱠᱟ ᱜᱮᱛᱚ᱾ ᱠᱤᱪᱷᱩ ᱢᱟᱱᱮ ᱚᱱᱟ ᱠᱷᱚᱱ ᱜᱮ ᱯᱩᱭᱞᱚ ᱫᱚ᱾
ᱟᱢ ᱡᱮᱢᱚᱱ ᱵᱮᱱ ᱞᱟᱹᱭ ᱠᱮᱫᱟ ᱟᱵᱮᱱ ᱟᱞᱮ ᱦᱚᱸ ᱚᱝᱠᱟ᱾ ᱠᱤᱨᱤᱧ ᱯᱷᱚᱞ ᱠᱚᱫᱚ ᱵᱟᱝ ᱤᱭᱟᱹᱜ ᱛᱟᱦᱮᱱ ᱜᱮᱭᱟ᱾
ᱢᱚᱴᱟᱢᱩᱴᱤ ᱴᱟᱴᱠᱟ ᱯᱷᱚᱞ ᱜᱮ ᱵᱤᱱ ᱧᱟᱢᱟ ᱢᱟᱱᱮ ᱟᱵᱤᱱᱟᱜ ᱵᱤᱨ ᱠᱷᱚᱱᱟᱜ ᱱᱚᱣᱟ ᱠᱚᱜᱮ ᱵᱤᱱ ᱧᱟᱢᱟ ᱟᱨᱠᱤ᱾
ᱟᱫᱚ ᱱᱚᱝᱠᱟ ᱯᱮᱭᱟ ᱵᱩᱨᱩ ᱛᱮᱫᱚ ᱪᱮᱜ ᱞᱮᱠᱟᱢ᱾ ᱛᱤᱱᱟᱹᱜ ᱜᱟᱱ ᱛᱟᱣ ᱟᱱᱫᱟᱪ ᱤᱭᱟᱹ ᱨᱮ᱾
ᱦᱮᱸ᱾
ᱪᱮᱜ ᱵᱤᱱ ᱞᱟᱹᱭ ᱠᱮᱫᱟ ᱵᱟᱝ ᱞᱤᱧ ᱟᱸᱡᱚᱢ ᱞᱮᱫᱟ?
ᱚᱸ ᱵᱩᱨᱩ ᱢᱮᱱᱟᱜ-ᱟ ᱩᱸ ᱯᱮᱭᱟ ᱵᱩᱨᱩ ᱢᱮᱱᱟᱜ-ᱟ ᱚᱱᱠᱟᱱᱟᱜ᱾ ᱢᱟᱱᱮ ᱫᱚᱢᱮ ᱞᱟᱴᱩ ᱦᱚᱸ ᱵᱟᱝ ᱫᱚᱢᱮ ᱠᱟᱴᱤᱡ ᱦᱚᱸ ᱵᱟᱝ ᱢᱤᱰᱤᱭᱟᱢ ᱟᱨᱠᱤ᱾ ᱟᱸᱡᱚᱢ ᱫᱟ ᱵᱤᱱ? ᱦᱮᱞᱳ᱾ ᱚᱸ ᱱᱮᱴᱣᱟᱨᱠ ᱰᱤᱥᱴᱟᱵ ᱫᱟ ᱵᱟᱝ ᱟᱸᱡᱚᱢ ᱴᱷᱤᱠᱩᱜ ᱠᱟᱱᱟ᱾
ᱟᱪᱪᱷᱟ᱾ ᱞᱟᱹᱭ ᱫᱟᱞᱤᱧ ᱩᱱᱟᱹᱜ ᱞᱟᱴᱩᱣᱟᱜ ᱫᱚ ᱵᱟᱝ ᱠᱟᱱᱟ ᱦᱳᱭ ᱥᱮ᱾
ᱦᱟᱹ ᱩᱱᱟᱹᱜ ᱞᱟᱴᱩᱣᱟᱜ ᱫᱚ ᱵᱟᱝ ᱠᱟᱱᱟ ᱢᱤᱰᱤᱭᱟᱢ ᱥᱟᱫᱽᱫᱷᱮᱨ ᱢᱚᱫᱽᱫᱷᱮ ᱠᱟᱱᱟ᱾
ᱛᱟᱞᱦᱮ ᱜᱚᱝᱠᱮ ᱞᱟᱹᱭ ᱫᱟᱞᱤᱧ ᱡᱮ᱾ ᱟᱵᱮᱱ ᱫᱚ ᱛᱤᱱᱟᱹᱜ ᱴᱟᱭ ᱵᱮᱱ ᱯᱟᱲᱦᱟᱣ ᱠᱟᱜ ᱜᱮᱭᱟ ᱥᱮ ᱵᱟᱹᱜᱤᱣ ᱠᱟᱜ ᱜᱮᱭᱟ ᱵᱮᱱ ᱮᱠᱷᱚᱱ ᱫᱚ?
ᱮᱠᱷᱚᱱ ᱫᱚ ᱵᱟᱜᱤᱭ ᱠᱟᱫ ᱜᱮᱭᱟ ᱞᱤᱧ᱾ ᱢᱚᱴᱟ ᱢᱩᱴᱤ ᱦᱩᱭᱮᱱ ᱜᱮᱭᱟ ᱰᱷᱮᱨ ᱫᱤᱱ ᱧᱚᱜ ᱜᱮ᱾ ᱢᱚᱴᱟᱢᱩᱴᱤ ᱟᱸᱪ ᱥᱟᱛ ᱟᱴ ᱥᱟᱞ ᱜᱟᱱ ᱦᱩᱭᱱᱟ᱾ ᱚᱞᱚᱜ ᱠᱚᱫᱚ ᱞᱤᱧ ᱵᱟᱜᱤ ᱦᱟᱛᱟᱲ ᱠᱟᱜ-ᱟ᱾ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱢᱮᱱᱟᱜ ᱞᱤᱧᱟ᱾
ᱛᱚ ᱛᱟᱛ ᱛᱤᱱᱟᱹᱜ ᱴᱟ ᱵᱮᱱ ᱯᱟᱲᱦᱟᱣ ᱠᱟᱜ ᱜᱮᱭᱟ?
ᱢᱟᱫᱷᱚᱢᱤᱠ ᱞᱤᱧ ᱮᱢ ᱠᱟᱜ-ᱟ ᱢᱟᱫᱷᱚᱢᱤᱠ ᱮᱢ ᱯᱚᱨᱮ ᱟᱫᱚ ᱩᱸᱜ ᱵᱟᱞᱤᱧ᱾
ᱚ᱾
ᱵᱷᱚᱨᱛᱤᱭ ᱠᱟᱱᱟ᱾
ᱟᱪᱪᱷᱟ ᱱᱚᱝᱠᱟ ᱪᱤᱜ ᱤᱭᱟᱹ ᱨᱮᱵᱮᱱ ᱯᱟᱲᱦᱟᱜ ᱠᱟᱱ ᱛᱟᱦᱮᱱᱟ ᱱᱚᱝᱠᱟ᱾ ᱥᱟᱱᱛᱟᱲ ᱥᱟᱶ ᱥᱮ ᱡᱟᱦᱟᱱᱟᱜ ᱮᱴᱟᱜ ᱠᱚᱨᱮᱱᱟᱜ ᱱᱤᱭᱮ᱾
ᱛᱚ ᱱᱚᱝᱠᱟ ᱥᱟᱱᱛᱟᱲ ᱠᱟᱞᱪᱟᱨ ᱨᱮ ᱩᱱᱟᱹᱜ ᱫᱚ ᱩᱱ ᱥᱚᱢᱚᱡ ᱫᱚ ᱵᱟᱝ ᱛᱟᱸᱦᱮ ᱠᱟᱱᱟ᱾ ᱚ ᱱᱚᱣᱟ ᱵᱟᱝᱞᱟ ᱵᱷᱟᱨᱥᱚᱱ ᱤᱝᱞᱤᱥ ᱚᱱᱟ ᱠᱚᱜᱮ ᱛᱟᱸᱦᱮ ᱠᱟᱱᱟ᱾
ᱦᱳᱭ ᱦᱳᱭ᱾
ᱚᱞ ᱪᱤᱠᱤ ᱫᱚ ᱟᱹᱞᱤᱧ ᱫᱚ ᱩᱱᱟᱹᱴᱟ ᱫᱚ ᱵᱟᱝᱞᱤᱧ ᱧᱟᱢ ᱟᱠᱟᱫᱟ-ᱟ᱾
ᱟᱪᱪᱷᱟ ᱟᱪᱪᱷᱟ᱾ ᱟᱹᱞᱤᱧ ᱫᱚ ᱜᱚᱢᱠᱮ ᱦᱳᱭ ᱢᱟ ᱞᱟᱹᱭ ᱵᱮᱱ
ᱚ ᱢᱮᱱᱫᱟᱞᱤᱧ ᱛᱟᱦᱚᱞᱮ ᱟᱵᱤᱱ ᱫᱚ ᱵᱚᱨᱛᱚᱢᱟᱱ ᱨᱮ ᱪᱮᱫ ᱠᱚᱵᱤᱱ ᱪᱤᱠᱟᱹᱭᱟᱭ ᱜᱮᱭᱟ?
ᱢᱚᱡᱽ ᱛᱮ ᱵᱟᱞᱤᱧ ᱟᱸᱡᱚᱢ ᱞᱮᱫᱟ ᱟᱨ ᱢᱤᱫ ᱫᱷᱟᱣ ᱞᱟᱹᱭ ᱵᱤᱱ
ᱚ ᱢᱮᱱᱫᱟᱞᱤᱧ ᱛᱟᱦᱚᱞᱮ ᱟᱹᱵᱤᱱ ᱵᱚᱨᱛᱚᱢᱟᱱ ᱨᱮ ᱪᱮᱫ ᱠᱚ ᱵᱤᱱ ᱪᱤᱠᱟᱹᱭ ᱜᱮᱭᱟ ᱟᱨᱠᱤ?
ᱵᱟᱝ ᱜᱚᱝᱠᱮ ᱟᱹᱞᱤᱧ ᱫᱚ ᱵᱚᱨᱫᱚᱢᱟᱱ ᱥᱮᱫ ᱨᱮᱱ ᱫᱚ ᱵᱟᱝ ᱠᱟᱱᱟᱞᱤᱧ᱾
ᱵᱟᱝᱟ ᱵᱟᱝᱟ ᱵᱚᱨᱛᱚᱢᱟᱱ ᱱᱚᱣᱟ ᱴᱟᱭᱤᱢ ᱪᱮᱫ ᱵᱤᱱ ᱪᱤᱠᱟᱹᱭ ᱜᱮᱭᱟ ᱟᱨᱠᱤ ᱟᱹᱵᱤᱱᱟᱜ?
ᱚ ᱢᱟᱱᱮ ᱮᱠᱷᱚᱱ ᱢᱟᱱᱮ ᱪᱮᱫ ᱞᱤᱧ ᱪᱤᱠᱟᱭ ᱛᱟᱦᱮᱱ ᱜᱮ ᱦᱳᱭ ᱥᱮ᱾
ᱦᱩᱸ ᱦᱩᱸ ᱦᱩᱸ
ᱮᱠᱷᱚᱱ ᱫᱚ ᱪᱮᱫ ᱜᱮ ᱵᱟᱝ ᱱᱚᱣᱟ ᱦᱚᱸ ᱱᱮᱥ ᱞᱤᱧ ᱵᱷᱩᱨᱛᱤ ᱟᱠᱟᱱᱟ ᱠᱚᱞᱮᱡ ᱨᱮ ᱾ ᱛᱟᱦᱚᱞᱮ ᱟᱹᱞᱤᱧ ᱫᱚ ᱱᱚᱣᱟ ᱤᱭᱟᱹ ᱛᱮᱜᱮᱞᱤᱧ ᱯᱟᱲᱦᱟᱜ ᱠᱟᱱᱟ ᱪᱮᱫ ᱠᱚ ᱞᱟᱹᱭᱟ ᱱᱚᱣᱟ ᱟᱵᱚ ᱥᱚᱢᱟᱡ ᱨᱮᱱᱟᱜ ᱡᱟᱦᱟᱸ ᱦᱩᱭᱩᱜ ᱠᱟᱱᱟ ᱚᱞ ᱪᱤᱠᱤ ᱛᱟᱞᱦᱮ ᱚᱱᱟ ᱛᱮᱜᱮ ᱮᱠᱷᱚᱱ ᱫᱚᱞᱤᱧ ᱯᱟᱲᱦᱟᱜ ᱠᱟᱱᱟ ᱟᱹᱞᱤᱧ ᱫᱚ, ᱱᱚᱜ ᱱᱮᱥ ᱞᱤᱧ ᱦᱟᱸᱜ ᱟᱨ ᱱᱚᱜ-ᱚᱭ ᱠᱚᱴᱟ ᱫᱤᱱ ᱯᱚᱨ ᱜᱮ ᱦᱟᱸᱜ ᱟᱞᱮᱭᱟᱜ ᱢᱮᱱᱟᱜ ᱠᱟᱫᱟ ᱮᱠᱡᱟᱢ ᱛᱟᱦᱚᱞᱮ ᱚᱱᱟ ᱮᱢ ᱞᱟᱹᱜᱤᱫ ᱠᱤᱪᱷᱩ ᱨᱮᱰᱤ ᱦᱩᱭᱩᱜ ᱠᱟᱱᱟ ᱵᱟᱝ ᱚᱱᱟ ᱦᱚᱸ ᱡᱩᱫᱤ ᱢᱚᱡᱽ ᱛᱮ ᱵᱟᱝ ᱮᱢ ᱮᱢᱟ ᱛᱟᱦᱚᱞᱮ ᱚᱲᱟᱜ ᱠᱚᱨᱮ ᱦᱚᱸᱠᱚ ᱞᱟᱹᱭᱟ ᱪᱮᱫ᱾ ᱪᱮᱠᱟᱭᱮᱫᱟ ᱩᱱᱟᱹᱜ ᱜᱟᱱ ᱩᱱᱟᱹᱜ ᱡᱩᱛ ᱦᱚᱸ ᱵᱟᱢ ᱯᱟᱲᱦᱟᱣ ᱫᱟᱲᱮᱭᱟᱜ ᱠᱟᱱᱟ ᱦᱮᱸ ᱟᱫᱚ ᱱᱚᱝᱠᱟ ᱦᱚᱸ ᱵᱟᱟᱹᱞᱤᱧ ᱢᱚᱱᱮᱣ ᱟᱠᱟᱫᱟ ᱱᱚᱝᱠᱟ ᱦᱚᱸ ᱵᱟᱞᱤᱧ ᱢᱚᱱᱮ ᱟᱠᱟᱫᱟ ᱡᱮ ᱟᱹᱞᱤᱧ ᱪᱟᱹᱠᱨᱤ ᱧᱟᱢ ᱩᱪᱤᱛ ᱜᱮ ᱠᱟᱱᱟ ᱩᱱᱟᱹᱜ ᱴᱟᱦᱚᱸ ᱵᱟᱝ ᱠᱟᱱᱟ ᱾
ᱦᱳᱭ ᱦᱳᱭ ᱢᱮᱫ ᱢᱟᱨᱥᱟᱞ ᱞᱮᱠᱟᱛᱮ ᱟᱨᱠᱤ᱾ ᱡᱮᱦᱮᱛᱩ ᱱᱚᱣᱟ ᱟᱵᱮᱱᱟᱜ ᱥᱩᱢᱚᱭ ᱨᱮ ᱥᱮᱴᱮᱨ ᱟᱠᱟᱱᱟ ᱟᱨ ᱡᱮᱦᱮᱛᱩ ᱱᱚᱣᱟ ᱟᱵᱚᱣᱟᱜ ᱠᱟᱟᱨᱪᱟᱞ ᱠᱟᱱᱟ ᱟᱨᱠᱤ ᱛᱚ ᱟᱹᱵᱤᱱ ᱱᱚᱣᱟᱟᱨᱮ ᱯᱟᱲᱦᱟᱣ ᱠᱟᱛᱮᱜ ᱟᱹᱵᱤᱱ ᱛᱤᱱᱟᱹᱜ ᱴᱟ ᱨᱟᱹᱥᱠᱟᱹ ᱠᱩᱥᱤ ᱨᱮ ᱢᱮᱱᱟᱜ ᱵᱤᱱᱟ ᱟᱵᱤᱱ? ᱥᱮ ᱪᱮᱫᱠᱟ ᱵᱤᱱ ᱟᱴᱠᱟᱨᱮᱜ-ᱟ ᱟᱨᱠᱤ ᱟᱵᱚᱣᱟᱜ ᱱᱚᱣᱟ ᱤᱭᱟᱹ ᱤᱫᱤ ᱠᱟᱛᱮᱫ
ᱜᱚᱝᱠᱮ ᱟᱹᱞᱤᱧ ᱞᱤᱧ ᱞᱟᱹᱭ ᱮᱫᱟ ᱡᱮ ᱱᱚᱝᱠᱟ ᱦᱚᱸ ᱵᱟᱝ ᱠᱟᱱᱟ ᱡᱮ ᱡᱚᱛᱚ ᱡᱚᱛᱚ ᱠᱤᱪᱷᱩ ᱨᱮᱱᱟᱜ ᱜᱮᱞᱤᱧ ᱠᱚᱨᱟᱣᱫᱟ ᱢᱟᱱᱮ ᱡᱚᱛᱚ ᱠᱤᱪᱷᱩ ᱵᱚᱞᱛᱮ ᱱᱚᱝᱠᱟ ᱡᱮᱢᱚᱱ ᱟᱵᱤᱱ ᱵᱮᱤᱱ ᱞᱟᱹᱭ ᱠᱮᱫᱟ ᱵᱟᱝᱞᱟ ᱵᱷᱟᱥᱟ ᱦᱳᱭ ᱚᱱᱟ ᱨᱮᱱᱟᱜ ᱦᱚᱸ ᱢᱮᱱᱟᱜ ᱟᱠᱟᱫᱟ ᱾ ᱟᱫᱚ ᱟᱹᱞᱤᱧ ᱫᱚ ᱥᱩᱫ ᱥᱩᱫᱷᱩ ᱢᱤᱫᱴᱮᱱ ᱤᱭᱟᱹ ᱨᱮᱱᱟᱜ ᱜᱮᱞᱤᱧ ᱦᱟᱛᱟᱣ ᱠᱟᱫᱟ ᱚᱱᱟ ᱤᱭᱟᱹ ᱫᱚ ᱠᱟᱱᱟ ᱟᱵ ᱥᱟᱱᱛᱟᱲ ᱥᱚᱢᱟᱡ ᱨᱮᱱᱟᱜ ᱚᱞᱪᱤᱠᱤ ᱫᱚ ᱢᱤᱫᱴᱮᱱ ᱢᱟᱱᱮ ᱢᱤᱫᱴᱮᱱ ᱠᱮᱞᱟᱥ ᱜᱮᱞᱤᱧ ᱦᱟᱛᱟᱣ ᱠᱟᱫᱟ ᱾ ᱩᱱᱟᱹᱜ ᱩᱱᱟᱹᱜ ᱜᱟᱱ ᱫᱚ ᱦᱟᱸᱜ ᱵᱟᱹᱞᱤᱧ ᱵᱟᱲᱟᱭᱟ ᱦᱟᱸᱜ ᱛᱟᱣ ᱢᱟᱱᱮ ᱠᱤᱪᱷᱩ ᱠᱤᱪᱷᱩ ᱴᱷᱟ ᱫᱚᱞᱤᱧ ᱫᱟᱲᱮᱭᱟᱜ-ᱟ, ᱡᱚᱛᱚ ᱠᱤᱪᱷᱩ ᱢᱟᱱᱮ ᱡᱟᱦᱟᱸ ᱠᱚᱠᱚ ᱞᱟᱹᱭᱟ ᱚᱱᱟ ᱠᱚᱫᱚᱞᱧ ᱵᱩᱡᱽ ᱫᱟᱲᱮᱭᱟᱜ-ᱟ ᱠᱤᱱᱛᱩ ᱟᱹᱞᱤᱧᱟᱜ ᱩᱱᱟᱹᱜ ᱩᱪᱟᱨᱚᱱ ᱵᱟᱝ ᱦᱩᱭ ᱞᱟᱹᱜᱤᱫᱚᱜ-ᱟ ᱢᱟᱱᱮ ᱛᱷᱚᱲᱟ ᱛᱷᱚᱲᱟ ᱤᱧ ᱵᱩᱡᱽ ᱫᱟᱲᱮᱭᱟᱜ-ᱟ᱾ ᱛᱚ ᱚᱱᱟᱛᱤᱧ ᱞᱟᱹᱭᱟ ᱡᱮ ᱩᱱᱟᱹᱜ ᱡᱟᱹᱥᱛᱤ ᱫᱚ ᱵᱟᱝ ᱤᱧ ᱫᱟᱲᱮᱭᱟᱜ-ᱟ᱾ ᱟᱨ ᱪᱮᱥᱴᱟᱭ ᱦᱩᱭᱩᱜ-ᱟ ᱡᱮ ᱞᱟᱦᱟ ᱵᱚᱪᱷᱚᱨ ᱞᱟᱦᱟ ᱫᱤᱱ ᱨᱮ ᱟᱨᱚ ᱱᱚᱣᱟ ᱠᱷᱚᱱ ᱡᱟᱛᱮ ᱢᱚᱡᱽ ᱛᱤᱧ ᱫᱟᱲᱮᱭᱟᱜ ᱢᱟ ᱾
ᱦᱳᱭ ᱦᱳᱭ ᱾ ᱟᱹᱞᱤᱧ ᱛᱚᱨᱚᱯ ᱠᱷᱚᱱ ᱟᱹᱞᱤᱧ ᱦᱚᱸ ᱱᱚᱣᱟ ᱜᱮᱞᱤᱧ ᱢᱮᱱᱟ ᱡᱮ ᱢᱟ ᱪᱮᱥᱴᱟᱨᱮ ᱢᱮᱱᱟᱜ ᱵᱤᱱᱟ ᱢᱟ ᱪᱮᱥᱴᱟᱭ ᱵᱤᱱ ᱟᱨ ᱵᱷᱟᱹᱜᱤᱛᱮ
ᱦᱳᱭ᱾
ᱯᱟᱲᱦᱟᱜ ᱵᱤᱱ ᱱᱚᱣᱟ ᱜᱮ ᱟᱹᱞᱤᱧ ᱦᱚᱞᱤᱧ ᱠᱷᱚᱡᱚᱜ-ᱟ᱾
ᱯᱚᱨᱮᱨ ᱵᱤᱫᱟᱹ ᱨᱮ ᱡᱟᱛᱮ ᱟᱹᱞᱤᱧ ᱨᱮᱱ ᱜᱤᱫᱽᱨᱟᱹ ᱢᱤᱫᱽᱨᱟᱹ ᱠᱚᱦᱚᱸ ᱵᱟᱝᱞᱤᱧ ᱤᱭᱟᱹ ᱫᱟᱲᱮᱭᱟᱠᱚ ᱢᱟ ᱡᱮ ᱟᱹᱞᱤᱧ ᱱᱤᱡᱮ ᱛᱮᱦᱚᱸ ᱠᱤᱪᱷᱩᱴᱟ ᱫᱚᱞᱤᱧ ᱡᱟᱛᱮᱞᱤᱧ ᱵᱩ ᱵᱩᱫᱽᱫᱷᱤ ᱠᱚᱞᱤᱧ ᱮᱢ ᱫᱟᱲᱮᱭᱟᱠᱚᱢᱟ᱾
ᱦᱩᱸ ᱦᱩᱸ ᱦᱩᱸ ᱦᱩᱸ, ᱦᱩᱸ᱾ ᱛᱚ ᱢᱚᱴᱟᱢᱩᱴᱤ ᱢᱮᱫ ᱢᱟᱨᱥᱟᱞ ᱞᱮᱠᱟ ᱛᱮᱦᱚᱸ ᱦᱟᱸᱜ ᱠᱷᱟᱱ ᱫᱚᱨᱠᱟᱨᱚᱜ ᱠᱟᱱ ᱜᱮᱭᱟ᱾ ᱱᱮᱛᱟᱨ ᱛᱚ ᱪᱟᱹᱠᱨᱤ ᱵᱟᱹᱠᱨᱤ ᱫᱚ ᱤᱠᱟᱹ ᱠᱟᱜ ᱵᱤᱱ, ᱚᱱᱟ ᱫᱚ ᱯᱚᱨᱮ ᱨᱮᱱᱟᱜ ᱠᱟᱛᱷᱟ᱾
ᱦᱳᱭ ᱚᱱᱟ ᱠᱚᱫᱚ ᱠᱳᱱᱳ ᱟ ᱟᱹᱞᱤᱧ ᱫᱚ ᱡᱮ ᱱᱚᱝᱠᱟ ᱦᱚᱸ ᱵᱟᱹᱞᱤᱧ ᱢᱚᱱᱮᱭᱮᱫ ᱜᱮᱭᱟ ᱡᱮ ᱯᱟᱲᱦᱟᱣ ᱞᱮᱠᱷᱟᱱ ᱡᱮ ᱪᱟᱹᱠᱨᱤ ᱧᱟᱢ ᱩᱪᱤᱛ ᱠᱟᱱᱟ ᱮᱢᱚᱱ ᱠᱳᱱᱳ ᱡᱤᱱᱤᱥ ᱫᱚ ᱵᱟᱝ ᱠᱟᱱᱟ᱾
ᱱᱤᱡᱮᱨᱟᱜ ᱢᱮᱱ ᱢᱟᱨᱥᱟᱞ ᱛᱟᱦᱮᱱᱟ ᱡᱟᱦᱟᱱᱟᱜ ᱜᱮ ᱟᱹᱵᱤᱱ ᱠᱳᱱᱳ ᱚᱥᱩᱵᱤᱫᱷᱟ ᱵᱟᱝ ᱦᱩᱭᱩᱜ ᱛᱟᱵᱤᱱᱟ ᱡᱟᱦᱟᱱᱟᱜ ᱚ ᱠᱟᱱᱟᱜ ᱯᱨᱳᱵᱞᱮᱢ ᱦᱩᱭᱩᱜᱼᱟ ᱟᱵᱤᱱ
ᱟᱨ ᱱᱮᱛᱟᱨᱟᱜ ᱫᱚ ᱮᱠᱴᱩ ᱡᱟᱹᱥᱛᱤ ᱧᱚᱜ ᱜᱮ ᱡᱟᱦᱟᱸ ᱠᱤᱪᱷᱩ ᱨᱮᱱᱟᱜ ᱫᱚᱢᱮ ᱠᱤᱪᱷᱩ ᱠᱚᱨᱟᱣ ᱞᱟᱜᱟᱜ ᱠᱟᱱᱟ ᱛᱟᱞᱦᱮ ᱩᱱᱟᱹᱜ ᱜᱟᱱᱴᱟᱭ ᱫᱚᱞᱤᱧ ᱵᱟᱲᱟᱭ ᱜᱮᱭᱟ ᱡᱮ ᱱᱤᱡᱮᱨᱟᱜ ᱡᱟᱦᱟᱸ ᱠᱤᱪᱷᱩ ᱰᱚᱠᱳᱢᱮᱱᱥ ᱠᱚᱨᱮᱱᱟᱜ ᱡᱟᱦᱟᱸ ᱠᱤᱪᱷᱩ ᱞᱟᱜᱟᱜᱼᱟ ᱦᱳᱭᱛᱳ ᱡᱟᱦᱟᱸ ᱠᱚᱨᱮ ᱛᱟᱦᱮᱱᱟ ᱤᱭᱟᱹ ᱠᱚ ᱦᱩᱭᱩᱜ ᱛᱟᱹᱞᱤᱧᱟ ᱩᱱᱟᱹᱜ ᱜᱟᱱ ᱛᱚᱠᱠᱚ ᱠᱚ ᱫᱚᱞᱤᱧ ᱫᱟᱲᱮᱭᱟᱜ ᱜᱮᱭᱟ ᱟᱹᱞᱤᱧ ᱱᱤᱡᱮ ᱛᱮᱦᱚᱸ ᱩᱱᱟᱹᱜ ᱡᱟᱹᱥᱛᱤ ᱜᱟᱱ ᱫᱚ
ᱦᱩᱹ᱾
ᱟᱪᱪᱷᱟ, ᱜᱚᱝᱠᱮ ᱛᱟᱞᱦᱮ ᱟᱵᱮᱱ ᱫᱚ ᱪᱮᱫ ᱞᱮᱠᱟ ᱱᱚᱝᱠᱟ ᱵᱟᱯᱞᱟ ᱜᱮᱭᱟᱵᱮᱱ ᱥᱮ ᱚ ᱪᱮᱫᱠᱟ ᱵᱟᱝᱟ?
ᱚ ᱦᱮᱸ, ᱟᱹᱞᱤᱧ ᱫᱚ ᱵᱟᱯᱞᱟ ᱜᱮᱭᱟᱞᱤᱧ᱾
ᱟᱪᱪᱷᱟ ᱟᱪᱪᱷᱟ᱾
ᱛᱚ ᱦᱳᱭ ᱵᱟᱯᱞᱟ ᱦᱳᱭ ᱟᱠᱟᱱ ᱛᱟᱹᱞᱤᱧᱟ᱾ ᱢᱚᱴᱟᱢᱩᱴᱤ ᱦᱳᱭ ᱟᱠᱟᱱᱟ ᱯᱨᱟᱭ ᱯᱟᱸᱪ ᱪᱷᱚ ᱵᱚᱪᱷᱚᱨ ᱜᱟᱱ ᱞᱟᱦᱟ ᱨᱮᱞᱤᱧ ᱵᱟᱯᱞᱟᱣ ᱟᱠᱟᱱᱟ᱾
ᱟᱪᱪᱷᱟ᱾
ᱱᱤᱭᱟᱹ ᱜᱷᱟᱹᱲᱤᱡ ᱫᱚ ᱢᱚᱴᱟᱢᱩᱴᱤ ᱡᱷᱚᱛᱚ ᱜᱮ ᱴᱷᱤᱠ ᱜᱮᱭᱟ᱾
ᱚ ᱞᱟᱹᱭ ᱫᱟᱹᱞᱤᱧ ᱛᱟᱞᱦᱮ ᱜᱤᱫᱽᱨᱟᱹ ᱠᱚᱫᱚ ᱢᱮᱱᱟᱜ ᱟᱠᱟᱫ ᱠᱚᱜᱮᱭᱟ ᱦᱳᱭ ᱥᱮ?
ᱦᱮᱸ ᱢᱮᱱᱟᱜ ᱠᱚᱣᱟ ᱜᱤᱫᱽᱨᱟᱹ ᱠᱚᱫᱚ ᱢᱤᱫᱴᱮᱱ ᱵᱟᱹᱵᱩ ᱢᱤᱫᱴᱮᱱ ᱢᱟᱹᱭ ᱢᱮᱱᱟᱭ᱾ ᱢᱚᱴᱟᱢᱩᱴᱤ ᱢᱟᱨᱟᱝᱤᱡ ᱫᱚ ᱥᱟᱛ ᱵᱚᱪᱷᱚᱨ ᱜᱟᱱᱮ ᱦᱩᱭᱩᱜᱼᱟ ᱟᱨ ᱦᱩᱰᱤᱧᱤᱡ ᱫᱚ ᱪᱟᱨ ᱵᱚᱪᱷᱚᱨ ᱜᱟᱱᱮ ᱦᱩᱭᱩᱜᱼᱟ᱾ ᱡᱟᱦᱟᱸᱭ ᱢᱟᱹᱭ ᱴᱟᱜ ᱟᱨᱠᱤ ᱩᱱᱤ ᱫᱚ ᱩᱸ ᱪᱟᱨ ᱵᱚᱪᱷᱚᱨ ᱜᱟᱱᱮ ᱦᱩᱭᱩᱜᱼᱟ ᱵᱟᱹᱵᱩ ᱴᱟᱜ ᱜᱮ ᱢᱟᱨᱟᱝ ᱜᱮ ᱛᱟᱞᱤᱧᱟᱹᱭ᱾
ᱟᱪᱪᱷᱟ᱾ ᱦᱳᱭ ᱢᱟ ᱜᱚᱝᱠᱮ ᱛᱟᱞᱦᱮ ᱞᱟᱹᱭ ᱫᱟᱹᱞᱤᱧ ᱚᱠᱛᱚ ᱦᱚᱸ ᱟᱹᱰᱤ ᱡᱟᱹᱥᱛᱤ ᱵᱤᱞᱚᱢ ᱮᱱ ᱛᱟᱞᱟᱝᱼᱟ᱾ ᱫᱚᱦᱚᱭᱮᱫ ᱛᱟᱞᱟᱝᱧᱟᱹᱧ᱾
ᱴᱷᱤᱠ ᱜᱤᱭᱟ ᱪᱚᱞᱚ᱾
ᱦᱳᱭ᱾